ᱦᱮᱞᱳ ᱦᱮᱸ ᱡᱚᱦᱟᱨ ᱜᱮ ᱟᱸᱡᱚᱢ ᱫᱟᱵᱤᱱ ᱛᱚ,
ᱦᱮᱸ ᱟᱸᱡᱚᱢ ᱧᱟᱢᱚᱜ ᱠᱚᱱᱟ, ᱟᱹᱵᱤᱱ ᱵᱤᱱ ᱟᱧᱚᱢ ᱧᱟᱢᱮᱜ-ᱟ ᱥᱮ ᱵᱟᱝ ᱟ
ᱦᱮᱸ ᱦᱮᱸ ᱟᱸᱡᱚᱢ ᱧᱟᱢ ᱫᱟᱞᱤᱧ
ᱚ ᱟᱪᱪᱷᱟ ᱟᱪᱪᱷᱟ ᱦᱮᱸ
ᱞᱟᱹᱭ ᱫᱟᱞᱤᱧ ᱚᱱᱟ ᱫᱚ ᱵᱮᱠᱟᱨ ᱮᱱᱟ ᱢᱤᱫᱴᱟᱝ ᱫᱚ
ᱦᱮᱸ ᱦᱮ ᱟᱫᱚ ᱵᱟᱝ ᱟᱸᱡᱚᱢᱚᱜ ᱠᱟᱱ ᱛᱟᱦᱮᱸᱫ ᱛᱚ
ᱟᱪᱪᱷᱟ
ᱤᱭᱟᱹ ᱦᱮᱸ ᱦᱮᱸᱻ ᱤᱭᱮ ᱛᱟᱦᱮᱞᱮ ᱫᱟᱜ ᱡᱟᱹᱲᱤ ᱠᱚ ᱚᱠᱟᱞᱮᱠᱟ ᱚᱱᱛᱮ?
ᱦᱮᱸ ᱫᱟᱜ ᱡᱟᱹᱲᱤ ᱢᱟᱛᱚ ᱱᱚᱛᱮ ᱵᱷᱟᱜᱮ ᱟᱹᱰᱤ ᱱᱟᱯᱟᱭ ᱜᱮ ᱦᱳᱭ ᱠᱟᱱᱟ᱾ ᱵᱟᱹᱫᱽ ᱠᱷᱮᱛ ᱠᱚ ᱜᱚᱴᱟ ᱯᱮᱨᱮᱡ ᱪᱟᱵᱟ ᱠᱟᱫᱟ
ᱟᱪᱷᱟ ᱟᱪᱷᱟ
ᱟᱫᱚ ᱱᱚᱣᱟᱜ ᱜᱮ ᱦᱩᱭᱩᱜ ᱠᱟᱱ ᱛᱟᱵᱚᱱᱟ ᱥᱟᱱᱛᱟᱲ ᱨᱮᱱᱟᱜ ᱟᱵᱚ ᱡᱟᱦᱟᱸ ᱦᱟᱯᱲᱟᱢ ᱠᱚᱠᱚ ᱪᱟᱞ ᱠᱚᱠᱚ ᱤᱭᱟᱹ ᱟᱹᱜᱩ ᱟᱠᱟᱫ ᱛᱟᱵᱚᱱᱟ ᱯᱮ ᱡᱟᱦᱟᱸ ᱦᱩᱲᱩ ᱪᱟᱣᱞᱮ ᱠᱚ ᱡᱟᱦᱟᱸ ᱠᱚᱠᱚ ᱩᱫᱩᱜ ᱦᱚᱴᱚ ᱠᱟᱜ ᱵᱚᱱᱟ ᱱᱚᱣᱟ ᱠᱚ ᱛᱚ ᱵᱟᱵᱚᱱ ᱛᱮᱭᱟᱨ ᱠᱟᱛᱮᱫ ᱵᱟᱵᱚᱱ ᱡᱚᱢ
ᱦᱮᱸ
ᱚᱱᱠᱟᱜᱮ ᱟᱞᱮ ᱥᱮᱱ ᱦᱚᱸ ᱚᱱᱠᱟᱜᱮ ᱵᱟᱹᱫ ᱵᱟ. ᱭᱦᱟᱹᱲ ᱠᱚᱫᱚ ᱪᱟᱯᱮ ᱪᱟᱵᱟ ᱠᱟᱱᱟ᱾ ᱯᱷᱚᱞᱚ ᱴᱚᱠᱟᱼᱜ ᱠᱟᱱᱟᱧ ᱤᱫᱤ ᱞᱮᱠᱦᱟᱱ ᱢᱤᱫ ᱱᱚᱰᱮᱠ
ᱦᱮᱞᱳ
ᱟᱸᱡᱚᱢᱚᱜ ᱠᱟᱱᱟ ᱥᱮ ᱵᱟᱝ
ᱦᱮᱸ ᱟᱸᱡᱚᱢᱚᱜ ᱠᱟᱱᱟ ᱟᱹᱵᱤᱱ ᱥᱮᱫ ᱪᱮᱫ ᱞᱟᱠᱟ ᱪᱚ
ᱦᱮᱸ ᱦᱮᱸ ᱟᱸᱡᱚᱢᱚᱜ ᱠᱟᱱᱟ ᱥᱤᱞᱤᱧ ᱫᱟᱨᱮ ᱫᱤᱭᱮ ᱨᱚᱦᱚᱭ ᱴᱚᱦᱚᱭ ᱠᱚ ᱛᱤᱱ ᱩᱰᱤᱡ ᱠᱮᱜᱼᱟ ᱯᱮ?
ᱦᱮᱞᱳ
ᱦᱮᱸ
ᱟᱫᱚ ᱟᱹᱵᱤᱱ ᱴᱷᱮᱱ ᱪᱮᱫ ᱞᱮᱠᱟᱭ ᱫᱟᱜ ᱟᱠᱟᱫᱟ?
ᱦᱮᱸ ᱟᱞᱻ ᱱᱚᱛᱮ ᱫᱚᱻ ᱚᱱᱠᱟ ᱜᱮ ᱾ ᱠᱟᱹᱴᱤᱡ ᱜᱮ ᱱᱚᱜᱼᱚᱭ ᱛᱚᱼᱼ ᱵᱷᱳᱨ ᱯᱟᱸᱪᱴᱟ ᱠᱷᱚᱱ ᱫᱟᱜ ᱨᱮᱜᱮ ᱱᱚᱜᱼᱚᱭ ᱱᱤᱛᱚᱜ ᱦᱟᱹᱵᱤᱡ ᱫᱟᱜ ᱨᱮᱜᱮ ᱢᱮᱱᱟᱜᱼᱟ ᱢᱟᱱᱮ ᱢᱤᱫ ᱜᱷᱟᱹᱲᱤᱡ ᱯᱷᱟᱠᱟ ᱵᱟᱭ ᱯᱷᱟᱠᱟᱼᱼ ᱮᱠᱫᱚᱢ, ᱨᱚᱦᱚᱭ ᱪᱟᱞᱟᱜ ᱨᱮ ᱵᱷᱤᱛᱟᱹ ᱢᱟᱜ ᱦᱚᱸ ᱱᱚᱜ-ᱚᱭ ᱚᱝᱠᱟᱭᱼᱼ ᱪᱮᱫ ᱦᱚᱸ ᱵᱟᱝ ᱜᱟᱱᱚᱜ ᱠᱟᱱᱟ ᱾ ᱚᱰᱚᱝ ᱜᱮᱛᱚ ᱵᱟᱝ ᱜᱟᱱᱚᱜ ᱠᱟᱱᱟ ᱚᱲᱟᱜ ᱠᱷᱚᱱ ᱟᱨᱠᱤ ᱚᱱᱟ ᱫᱟᱜ ᱡᱟᱹᱲᱤ ᱠᱷᱟᱹᱛᱤᱨ ᱾ ᱵᱮᱥᱤ ᱧᱚᱜ ᱮ ᱫᱟᱜ ᱡᱟᱹᱲᱤᱭᱟ ᱛᱚ ᱱᱚᱛᱮ ᱫᱚ ᱾
ᱛᱟᱦᱚᱞᱮ ᱜᱚᱢᱠᱮ ᱟᱤᱵᱤᱱ ᱥᱮᱫ ᱫᱚ ᱫᱚᱢᱮ ᱜᱮ ᱫᱟᱜ ᱮᱫ ᱛᱮ?
ᱦᱮᱸ
ᱱᱚᱣᱟ
ᱢᱟᱱᱮ ᱢᱤᱫ ᱜᱷᱟᱹᱲᱤ ᱦᱚᱸ ᱟᱹᱣᱨᱤ ᱵᱚᱱᱫᱚᱭᱟᱭ ᱦᱟᱸᱜ ᱱᱚᱜᱼᱚᱭ ᱥᱮᱛᱟᱜ ᱠᱷᱚᱱ ᱫᱟᱜ ᱮᱫᱟᱭ ᱱᱤᱛᱚᱜ ᱦᱟᱹᱵᱤᱡ ᱛᱮ ᱾
ᱟᱪᱪᱷᱟ
ᱛᱟᱦᱚᱞᱮ ᱨᱚᱦᱚᱭ ᱠᱚᱫᱚ ᱛᱤᱱ ᱦᱟᱹᱵᱤᱡ ᱠᱮᱫ ᱟᱯᱮ?
ᱦᱮᱸ ᱨᱚᱦᱚᱭ ᱠᱚᱫᱚ ᱮᱠᱷᱚᱱ ᱫᱚ ᱟᱣᱨᱤ ᱞᱮ ᱥᱩᱨᱩᱭᱟ, ᱥᱩᱨᱩᱭᱟᱞᱮ ᱾ ᱚᱱᱟ ᱵᱤᱛᱟᱹ ᱪᱷᱟᱰᱟᱣ ᱠᱚᱜᱮ ᱪᱟᱞᱟᱜ ᱠᱟᱱᱟ ᱟᱨᱠᱤ ᱾
ᱟᱪᱪᱷᱟ ᱟᱪᱪᱷᱟ ᱟᱪᱪᱷᱟ ᱾
ᱟᱞᱮ ᱥᱮᱫ ᱫᱚ ᱱᱚᱜᱼᱚᱭ ᱨᱚᱦᱚᱭ ᱫᱚ ᱦᱟᱯᱷ ᱜᱚᱫ ᱫᱚ ᱦᱟᱯᱷ ᱜᱚᱫ ᱟᱠᱟᱱᱟ ᱟᱨᱠᱤ ᱾ ᱟᱫᱷᱟ ᱜᱚᱫ ᱟᱠᱟᱱᱟ ᱾
ᱦᱩᱸ
ᱛᱟᱦᱚᱞᱮ ᱟᱵᱤᱱ ᱫᱚᱵᱤᱱ ᱢᱩᱱᱤᱥ ᱠᱚ ᱜᱮᱭᱟ ᱥᱮ ᱟᱯᱮ ᱠᱚᱜᱮ ᱛᱮᱜᱮ ᱯᱮ ᱡᱷᱚᱛᱚ ᱯᱮ ᱨᱚᱦᱚᱭ ᱥᱟᱸᱜᱮ ᱜᱚᱫᱟ?
ᱵᱟᱝ ᱜᱮ ᱵᱟᱝ ᱜᱮ ᱟᱫᱚᱼᱼ ᱟᱞᱮ ᱥᱮᱱ ᱫᱚ ᱵᱮᱥᱤᱨ ᱵᱷᱟᱜᱽ ᱫᱚ ᱜᱚᱲᱚ ᱜᱚᱯᱚᱲᱚ ᱢᱮᱱᱟᱜᱼᱟ ᱟᱨᱠᱤ ᱾ ᱞᱟᱦᱟ ᱠᱷᱚᱱ ᱚᱱᱠᱟ ᱜᱮ ᱦᱮᱡ ᱟᱹᱜᱩ ᱟᱠᱟᱱᱟ ᱛᱚ, ᱟᱫᱚᱼᱺ ᱛᱮᱦᱮᱧ ᱦᱚᱭᱛᱚ ᱛᱮᱦᱮᱧ ᱢᱤᱫ ᱦᱚᱲᱟᱜ ᱠᱟᱹᱢᱤ ᱦᱩᱭᱱᱟ ᱡᱚᱛᱚ ᱠᱚᱛᱮᱼᱼ
ᱦᱮᱸ
ᱮᱸ ᱜᱟᱯᱟ ᱦᱟᱱᱤᱭᱟᱜ ᱾
ᱟᱪᱪᱷᱟ, ᱚ ᱾ ᱟᱹᱵᱤᱱ ᱴᱷᱮᱜ ᱜᱮ ᱦᱟᱜ, ᱦᱚᱸ ᱦᱚᱸ ᱵᱷᱟᱜᱮ ᱥᱤᱥᱴᱮᱢ ᱢᱮᱱᱟᱜᱼᱟ ᱾
ᱦᱮᱸ
ᱛᱟᱦᱚᱞᱮ ᱦᱟᱹᱠᱩ ᱠᱚᱠᱚ ᱟᱲᱜᱚ ᱟᱠᱟᱱᱟ ᱠᱚ ᱥᱮ ᱵᱟᱝ ᱵᱟᱹᱫᱽ ᱠᱚᱨᱮᱫ, ᱨᱚᱠᱚᱡᱼᱼ
ᱦᱮᱸ ᱦᱮᱸ ᱟᱫᱚ ᱟᱞᱮ ᱫᱚ ᱜᱟᱰᱟ ᱢᱮᱱᱟᱜ ᱛᱟᱞᱮᱭᱟ ᱛᱚ ᱾ ᱜᱟᱰᱟ ᱢᱮᱱᱟᱜᱼᱟ, ᱩᱱᱠᱩ ᱦᱟᱹᱠᱩ ᱠᱟᱴᱠᱚᱢ ᱠᱚ ᱫᱚ ᱠᱟᱹᱴᱤᱡᱼᱼ ᱦᱮᱸ, ᱪᱷᱩᱴᱟᱹᱣ ᱞᱮᱱ ᱠᱷᱟᱱ ᱜᱮ ᱠᱳᱱᱳ ᱥᱚᱢᱚᱥᱥᱟ ᱫᱚ ᱵᱟᱹᱱᱩᱜᱼᱟ ᱧᱟᱢᱚᱜ ᱜᱮᱭᱟ ᱠᱚ ᱾
ᱜᱟᱰᱟ ᱥᱩᱨ ᱨᱮ ᱢᱮᱱᱟᱜᱼᱟ ᱾
ᱛᱟᱦᱚᱞᱮ ᱯᱨᱟᱭ ᱜᱮᱵᱤᱱ ᱡᱚᱢ ᱠᱚᱜᱮᱭᱟ?
ᱦᱮᱸ ᱯᱨᱟᱭ ᱵᱚᱞᱛᱮ ᱚᱱᱠᱟ ᱥᱚᱢᱚᱭ ᱠᱚ ᱡᱩᱫᱤ ᱧᱟᱢᱚᱜ ᱠᱷᱟᱱ ᱪᱟᱞᱟᱣ ᱵᱟᱲᱟ ᱦᱩᱭᱩᱜ ᱛᱟᱦᱮᱸᱫ ᱟᱨ, ᱱᱤᱭᱟᱹ ᱜᱷᱟᱹᱲᱤ ᱫᱚ ᱚᱱᱠᱟ ᱵᱟᱝ ᱾ ᱪᱟᱞᱟᱣ ᱫᱟᱲᱮᱭᱟᱜ ᱜᱮᱭᱟᱭ ᱛᱚ? ᱚᱱᱠᱟ ᱪᱟᱞᱟᱣ ᱠᱚᱫᱚ ᱵᱟᱝ ᱦᱩᱭᱩᱜ ᱠᱟᱱᱟ ᱦᱟᱸᱜ᱾ ᱟᱫᱚ ᱱᱚᱣᱟ ᱫᱟᱜ ᱡᱟᱹᱲᱤ ᱨᱮᱜᱮ ᱵᱮᱥᱤᱨ ᱵᱷᱟᱜᱽ ᱫᱚ ᱧᱟᱢᱚᱜ-ᱟ ᱠᱚ᱾ ᱟᱫᱚ ᱪᱟᱞᱟᱣ ᱞᱮᱱᱠᱷᱟᱱ ᱜᱮ ᱟᱨᱠᱤ ᱟᱫᱚ ᱵᱟᱝ ᱪᱟᱞᱟᱣ ᱦᱩᱭ ᱟᱠᱟᱱᱟ᱾
ᱛᱟᱦᱞᱮ ᱱᱚᱣᱟ ᱫᱟᱜ ᱡᱟᱹᱲᱤ ᱡᱟᱹᱯᱩᱫ ᱨᱮ ᱟᱫᱚ ᱛᱟᱦᱞᱮ ᱵᱤᱨ ᱠᱚ ᱥᱮᱫ ᱫᱚ ᱵᱟᱹᱵᱤᱱ ᱪᱟᱞᱟᱣ ᱠᱟᱱᱟ? ᱦᱳᱭ ᱡᱟᱦᱟᱸ ᱯᱩᱴᱠᱟᱹ ᱠᱚ ᱠᱚ ᱧᱟᱢᱚᱜ ᱠᱟᱱ ᱫᱚ ᱯᱩᱴᱠᱟᱹ ᱠᱚ, ᱳᱫ ᱠᱚ᱾
ᱟᱫᱚ ᱚᱱᱟ ᱵᱤᱱ ᱞᱟᱹᱭᱟ ᱛᱚ ᱟᱞᱮ ᱫᱚ ᱵᱤᱨ ᱫᱤᱥᱚᱢ ᱦᱚᱲ ᱛᱚ᱾
ᱦᱮᱸ᱾
ᱠᱟᱹᱴᱤᱡ ᱵᱤᱨ ᱠᱟᱹᱴᱤᱡ ᱢᱟᱨᱟᱝ ᱜᱮᱛᱟᱞᱮᱭᱟ᱾ ᱟᱫᱚ ᱚᱸᱰᱮ ᱫᱚ ᱠᱟᱹᱴᱤᱡ ᱛᱟ ᱦᱟᱹᱛᱤ ᱴᱷᱟᱹᱠᱩᱨ ᱠᱚ ᱢᱮᱱᱟᱜ ᱠᱚᱣᱟ ᱛᱚ᱾ ᱛᱚ, ᱵᱟᱨᱭᱟ ᱯᱮᱭᱟ ᱢᱮᱱᱟᱜ ᱠᱚᱣᱟ ᱵᱚᱨᱛᱚᱢᱟᱱ ᱨᱮᱠᱚ ᱞᱟᱹᱭ ᱵᱟᱲᱟᱭᱮ-ᱟ᱾ ᱟᱨ ᱟᱹᱰᱤ ᱵᱟᱨᱟᱝ ᱵᱤᱨ ᱠᱟᱱᱟ ᱚᱱᱟ ᱥᱟᱶᱛᱮ ᱟᱹᱰᱤ ᱵᱤᱨ ᱜᱟᱡᱟᱲ ᱜᱮᱭᱟ ᱟᱨᱠᱤ᱾ ᱟᱫᱚᱻ ᱚᱱᱟ ᱵᱚᱛᱚᱨ ᱛᱮᱜᱮ ᱪᱟᱞᱟᱣ ᱫᱚ ᱵᱟᱝ ᱦᱩᱭᱩᱜ ᱠᱟᱱᱟ ᱟᱨᱠᱤ ᱵᱟᱠᱷᱟᱱ ᱯᱨᱚᱛᱮᱠ ᱫᱚ ᱢᱚᱴᱟᱢᱩᱴᱤ ᱧᱟᱢᱮᱫ ᱜᱮᱭᱟ ᱠᱚ᱾ ᱡᱟᱥᱛᱤ ᱡᱟᱭᱛᱮᱜᱮ
ᱦᱚᱸ᱾
ᱟᱯᱮᱥᱮᱱ ᱫᱚ ᱵᱤᱨ ᱫᱚ ᱵᱟᱹᱱᱩᱜ ᱟᱠᱟᱫ ᱛᱮ?
ᱦᱮᱸ ᱵᱤᱨ ᱫᱚ ᱢᱮᱱᱟᱜ ᱫᱚ ᱢᱮᱱᱟᱜᱼᱟ ᱜᱮ᱾ ᱪᱷᱳᱴᱳ ᱜᱮᱭᱟ ᱵᱤᱨ ᱫᱚ ᱚᱱᱟ ᱨᱮᱜᱮ ᱡᱷᱚᱛᱚ ᱦᱚᱲ ᱠᱚ ᱪᱟᱞᱟᱜ ᱜᱮᱭᱟ᱾
ᱟᱪᱪᱷᱟ᱾
ᱟᱫᱚ ᱛᱤᱱᱟᱹᱜ ᱜᱟᱱ ᱫᱚ ᱯᱩᱴᱠᱟᱹ ᱩᱫ ᱫᱚᱢ ᱧᱟᱢᱟ? ᱡᱟᱦᱟᱸ ᱜᱮ, ᱡᱟᱦᱟᱸ ᱜᱮ ᱡᱚᱢ ᱵᱟᱲᱟ ᱞᱮᱠᱟ ᱫᱚᱠᱚ ᱦᱟᱞᱟᱝ ᱟᱹᱜᱩ ᱠᱟᱜ ᱠᱮᱭᱟ᱾
ᱦᱮᱸ ᱛᱟᱦᱞᱮ ᱟᱯᱮ ᱥᱮᱱ ᱨᱮᱫᱚ ᱢᱟᱱᱮ ᱡᱟᱹᱥᱛᱤ ᱠᱟᱭᱛᱮ ᱪᱮᱫ ᱫᱟᱨᱮ ᱠᱚ ᱧᱮᱞᱚᱜ ᱜᱮᱭᱟ?
ᱵᱟᱝᱟ ᱫᱚᱢᱮ ᱡᱟᱹᱥᱛᱤ ᱫᱚ ᱚᱱᱠᱟ ᱫᱚ ᱵᱟᱹᱪᱩᱜ ᱟᱱᱟ ᱫᱟᱨᱮ ᱠᱚᱫᱚ᱾
ᱟᱪᱪᱷᱟ ᱟᱪᱪᱷᱟ ᱢᱟᱱᱮ ᱵᱤᱥᱤᱨ ᱵᱷᱟᱜᱽ ᱚᱠᱟᱴᱟᱜ ᱫᱟᱨᱮ ᱢᱟ ᱪᱮᱫ ᱫᱟᱨᱮ ᱚᱱᱠᱟ ᱵᱟᱝ ᱧᱮᱞᱚᱜ ᱜᱮᱭᱟ?
ᱱᱩᱝᱠᱟᱱᱟᱜ ᱫᱟᱨᱮ ᱵᱚᱞᱛᱮ ᱫᱚ᱾ ᱪᱮᱫ ᱫᱟᱨᱮ ᱫᱚᱞᱤᱧ ᱞᱟᱹᱭᱟᱹᱵᱤᱱᱟ᱾ ᱢᱚᱴᱟᱢᱩᱴᱤ ᱧᱮᱞ ᱫᱚ ᱧᱮᱞᱚᱜ ᱜᱮᱭᱟ ᱢᱤᱫᱴᱟᱝ ᱵᱟᱨᱭᱟ ᱫᱚ ᱚᱱᱠᱟ ᱫᱚ ᱟᱨᱠᱤ᱾ ᱢᱟᱱᱮ ᱡᱟᱹᱥᱛᱤ ᱵᱚᱞᱛᱮ ᱫᱚ ᱛᱟᱞᱮ ᱫᱟᱨᱮ ᱜᱮ ᱢᱮᱱᱟᱜ-ᱟ᱾
ᱟᱪᱪᱷᱟ ᱟᱪᱪᱷᱟ ᱟᱪᱪᱷᱟ᱾
ᱟᱹᱵᱤᱱ ᱴᱷᱮᱡ ᱫᱚ?
ᱟᱨ ᱟᱹᱞᱤᱧ ᱥᱮᱱ ᱫᱚ ᱡᱚᱛᱚ ᱫᱟᱨᱮ ᱜᱮ ᱢᱮᱱᱟᱜ-ᱟ ᱟᱨᱠᱤ᱾ ᱢᱟᱱᱮ ᱚᱠᱟ ᱫᱟᱨᱮ ᱦᱚᱸ ᱡᱟᱹᱥᱛᱤ ᱠᱟᱭ ᱫᱚ ᱵᱟᱹᱱᱩᱜ-ᱟ᱾ ᱢᱤᱫᱴᱮᱱ ᱫᱟᱨᱮ ᱡᱟᱹᱥᱛᱤ ᱢᱮᱱᱟᱜ-ᱟ ᱚᱱᱠᱟ ᱫᱚ ᱵᱟᱝ ᱢᱮᱱᱠᱷᱟᱱ ᱱᱚᱜ-ᱚ ᱱᱚᱣᱟ ᱢᱤᱫ ᱢᱮᱫᱴᱮᱱ ᱡᱟᱭᱜᱟ ᱞᱤᱧ ᱧᱮᱞ ᱟᱠᱟᱜ-ᱟ ᱚᱱᱛᱮ ᱫᱚ ᱵᱤᱥᱤᱨ ᱵᱷᱟᱜᱽ ᱛᱟᱞᱮ ᱫᱟᱨᱮ ᱢᱮᱱᱟᱜ-ᱟ᱾ ᱟᱨ ᱢᱤᱫᱴᱮᱱ ᱡᱟᱭᱜᱟ ᱧᱮᱞ ᱦᱩᱭ ᱠᱟᱱᱟ᱾ ᱟᱻ ᱤᱭᱟᱹ ᱫᱟᱨᱮ ᱢᱮᱱᱟᱜ-ᱟ, ᱟᱻ ᱠᱷᱤᱡᱩᱨ ᱫᱟᱨᱮ ᱢᱮᱱᱟᱜ-ᱟ᱾
ᱦᱩᱸ ᱦᱩᱸ᱾
ᱚᱱᱟ ᱥᱟᱨ
ᱛᱟᱦᱞᱮ, ᱛᱟᱦᱞᱮ ᱱᱚᱣᱟ ᱫᱟᱜ ᱡᱟᱹᱯᱩᱫ ᱨᱮ ᱛᱟᱦᱞᱮ ᱚᱠᱟ ᱥᱮᱫ ᱦᱚᱸ ᱵᱟᱵᱤᱱ ᱩᱰᱩᱠ ᱫᱟᱲᱮᱭᱟᱜ ᱠᱟᱱᱟ ᱛᱚ᱾ ᱟᱫᱚ ᱛᱟᱦᱞᱮ ᱡᱟᱢᱟ, ᱡᱟᱢᱟ᱾ ᱯᱮᱱ ᱠᱚ ᱨᱚᱦᱚᱲᱚᱜ ᱠᱟᱱᱟ ᱥᱮ ᱵᱟᱝ ᱟᱝᱜᱨᱚᱵ ᱠᱚ?
ᱚᱱᱟ ᱦᱚᱸ ᱵᱟᱝ ᱨᱚᱦᱚᱲᱚᱜ ᱠᱟᱱᱟ᱾
ᱚᱸᱻ
ᱴᱮᱨᱮ ᱚᱱᱠᱟ ᱠᱟᱹᱴᱤᱡ ᱢᱮᱱᱟᱜ ᱟᱛᱚ ᱠᱟᱹᱴᱤᱡ ᱵᱤᱥᱤ ᱧᱚᱜ ᱜᱮ, ᱞᱟᱦᱟ ᱠᱚ ᱚᱛᱮᱱᱟᱜ ᱫᱚᱦᱚ ᱵᱟᱲᱟ ᱦᱩᱭ ᱠᱟᱱᱟ, ᱟᱫᱚ ᱚᱱᱟ ᱠᱚᱜᱮ ᱱᱤᱛᱚᱜ ᱫᱚ ᱵᱮᱵᱚᱦᱟᱨ ᱦᱟᱛᱟᱲ ᱦᱩᱭᱩᱜ ᱠᱟᱱᱟ᱾
ᱦᱮᱸ ᱦᱮᱸ ᱦᱮᱸ ᱵᱟᱠᱷᱟᱱ ᱚᱫᱟ ᱟᱨ ᱚᱫᱟ ᱨᱮᱜᱮ ᱛᱟᱸᱦᱮᱱ ᱠᱟᱱᱟ ᱥᱮ᱾
ᱦᱮᱸ ᱦᱮᱸ ᱦᱮᱸ᱾
ᱛᱟᱦᱚᱞᱮ ᱠᱷᱮᱞᱳᱰ ᱠᱚᱢᱟ ᱦᱳᱭᱳᱜ ᱠᱟᱱᱟ ᱥᱮ ᱵᱟᱝ ᱟᱯᱮ ᱥᱮᱫ ᱫᱚ?
ᱠᱷᱮᱸᱞᱳᱰ ᱠᱚ ᱱᱤᱛᱚᱜ ᱵᱚᱨᱛᱚᱢᱟᱱ ᱫᱚ ᱦᱟᱸᱜ ᱟᱹᱣᱨᱤᱭᱟᱜᱼᱟ᱾ ᱱᱚᱸᱜᱼᱚᱭ ᱛᱚ ᱟᱨ ᱠᱤᱪᱷᱩ ᱫᱤᱱ ᱠᱷᱟᱱ ᱜᱤ ᱟᱨᱟᱢᱵᱚᱜᱼᱟ᱾ ᱵᱚᱨᱛᱚᱢᱟᱱ ᱫᱚ ᱟᱹᱣᱨᱤᱭᱟ ᱦᱟᱸᱜ᱾ ᱜᱚᱝᱠᱮ ᱟᱯᱮᱥᱮᱱ ᱫᱚ, ᱟᱯᱮᱥᱮᱱ ᱫᱚ, ᱦᱮᱸ ᱦᱮᱸ ᱞᱟᱹᱭ ᱞᱟᱹᱭᱵᱤᱱ ᱞᱟᱹᱭᱵᱤᱱ᱾
ᱪᱮᱫ ᱵᱤᱱ ᱞᱟᱹᱭᱫᱟ?
ᱦᱮᱸ ᱪᱮᱫ ᱵᱤᱱ ᱞᱟᱹᱭᱮᱫ ᱛᱟᱦᱮᱸ ᱞᱟᱹᱭ ᱵᱤᱱ ᱢᱟ᱾
ᱟᱹᱞᱤᱧ ᱞᱤᱧ ᱞᱟᱹᱭᱫᱟ ᱰᱟᱹᱝᱨᱤ ᱢᱮᱨᱚᱢ ᱠᱚ ᱛᱟᱦᱚᱞᱮ ᱡᱷᱚᱛᱚ ᱜᱮ ᱛᱚᱞ ᱨᱮᱜᱮ ᱢᱮᱱᱟᱜ ᱠᱚᱣᱟ ᱥᱮ ᱟᱲᱟᱜ ᱟᱲᱟᱜ ᱠᱟᱫ ᱠᱚᱣᱟᱵᱤᱱ?
ᱚ ᱰᱟᱝᱨᱤ ᱢᱮᱨᱚᱢ ᱫᱚ ᱛᱳᱞ ᱨᱮᱜᱮ᱾ ᱛᱚᱞ ᱨᱮᱜᱮ ᱟᱫᱚ ᱱᱚᱣᱟ ᱫᱟᱜ ᱨᱮᱦᱚᱸ ᱚᱠᱟᱞᱮᱠᱟ ᱢᱟᱱᱮ ᱮᱸᱜ ᱤᱫᱤ ᱦᱚᱸ ᱵᱟᱝ ᱜᱟᱱᱚᱜ ᱠᱟᱱᱟ᱾ ᱥᱟᱨᱟ ᱫᱤᱱ ᱫᱟᱜ ᱡᱟᱹᱲᱤ ᱦᱳᱭᱳᱜ ᱠᱟᱱᱟ ᱛᱚ,
ᱦᱮᱸ ᱦᱮᱸ᱾
ᱟᱱᱟ ᱠᱷᱟᱹᱛᱤᱨ ᱜᱮ ᱤᱫᱤ ᱦᱚᱸ ᱵᱟᱝ ᱦᱩᱭᱩᱜ ᱠᱟᱱᱟ, ᱚᱲᱟᱜ ᱠᱚᱨᱮᱜ ᱜᱮ ᱚᱝᱠᱟ ᱟᱠᱚᱣᱟᱜ ᱡᱷᱟᱸ ᱡᱚᱢᱟᱜ ᱵᱩᱥᱩᱵ ᱠᱚ ᱜᱷᱟᱸᱥ ᱠᱚ ᱚᱱᱟ ᱠᱚ ᱤᱨ ᱟᱹᱜᱩ ᱠᱟᱛᱮᱫ ᱮᱢ ᱵᱟᱲᱟ ᱦᱩᱭᱩᱜ ᱠᱟᱱᱟ ᱟᱨ ᱠᱤ ᱢᱮᱨᱚᱢ ᱠᱚᱫᱚ ᱯᱟᱞᱦᱟ ᱠᱚ ᱟᱹᱜᱩᱣᱟᱚ ᱦᱩᱭᱩᱜ ᱠᱟᱱᱟ᱾
ᱟᱪᱪᱷᱟ, ᱚ ᱥᱟᱢᱱᱮ ᱟᱫᱚ ᱵᱤᱨ ᱢᱮᱱᱟᱜ ᱛᱟᱵᱤᱱᱟ ᱥᱮ?
ᱦᱮᱸ ᱦᱮᱸ, ᱵᱤᱨ ᱯᱩᱨᱟᱹ ᱥᱩᱨ ᱨᱮ ᱢᱮᱱᱟᱜ ᱟᱛᱚ᱾ ᱚᱱᱠᱟ ᱫᱚ ᱠᱳᱱᱳ ᱥᱚᱢᱚᱥᱥᱟ ᱵᱟᱹᱱᱩᱜ
ᱟᱪᱪᱷᱟ᱾
ᱟᱹᱵᱤᱱ ᱫᱚ ᱪᱤᱞᱤ ᱠᱚᱵᱤᱱ ᱟᱹᱥᱩᱞ ᱠᱟᱫ ᱠᱚᱣᱟ?
ᱦᱮᱸ ᱟᱹᱥᱩᱞ ᱵᱚᱞᱛᱮ ᱫᱚ ᱡᱷᱚᱛᱚ ᱜᱮ ᱦᱮᱸ ᱡᱷᱚᱛᱚ ᱡᱤᱵᱡᱤᱭᱟᱹᱞᱤ ᱠᱚᱜᱮ ᱢᱮᱱᱟᱜ ᱫᱚ ᱢᱮᱱᱟᱜ ᱠᱚᱜᱮᱭᱟ, ᱢᱟᱱᱮ ᱢᱤᱫᱴᱮᱱ ᱵᱟᱨᱭᱟ ᱠᱟᱛᱮᱜ ᱟᱨ ᱠᱤ ᱵᱮᱥᱤ ᱵᱮᱥᱤ ᱫᱚ ᱵᱟᱝ᱾
ᱟᱪᱪᱷᱟ ᱪᱷᱟ ᱪᱷᱟ᱾
ᱟᱫᱚ ᱦᱮᱸ ᱱᱩᱠᱩ ᱠᱚ ᱵᱟᱢ ᱫᱚᱦᱚ ᱠᱟᱠᱚ ᱠᱷᱟᱱ ᱛᱟᱦᱚᱞᱮ ᱡᱟᱦᱟᱸ ᱛᱤᱥ ᱟᱵᱚ ᱡᱟᱦᱟᱸ ᱚᱥᱩᱵᱤᱫᱷᱟ ᱠᱚᱨᱮᱢ ᱧᱩᱨ ᱜᱚᱫᱚᱜᱼᱟ᱾ ᱦᱚᱴᱟᱛ ᱠᱚᱜᱨᱮᱢ ᱟᱹᱠᱷᱨᱤᱧ ᱜᱚᱫᱮᱭᱟ, ᱛᱟᱦᱚᱞᱮ ᱱᱩᱠᱩ ᱠᱷᱚᱱ ᱜᱮ ᱡᱟᱦᱟᱸᱜ ᱜᱮ ᱢᱤᱫᱴᱮᱱ ᱜᱟᱱ ᱟᱠᱷᱨᱤᱧ ᱠᱟᱛᱮᱜ ᱱᱤᱡᱮ ᱥᱚᱵᱫᱚ ᱵᱷᱟᱜᱮ ᱦᱩᱭᱩᱜᱼᱟ ᱥᱮ᱾
ᱦᱮᱸ ᱦᱮᱸ ᱚᱱᱟ ᱠᱷᱟᱹᱛᱤᱨ ᱜᱮᱛᱚ ᱩᱱᱠᱩ ᱫᱚᱦᱚ ᱢᱟ ᱚᱱᱟᱜᱮ ᱵᱷᱟᱜᱤᱭᱟ᱾ ᱩᱱᱠᱩ ᱜᱮ ᱫᱚᱦᱚ ᱵᱷᱟᱜᱮᱭᱟ᱾
ᱩ ᱦᱩᱸ᱾ ᱛᱟᱦᱚᱞᱮ ᱛᱟᱦᱚᱞᱮ ᱯᱮᱴᱨᱳᱞ ᱫᱟᱢ ᱠᱚᱢᱟ ᱟᱹᱰᱤ ᱜᱟᱱ ᱜᱮ ᱵᱮᱥᱤᱭᱮᱱ ᱫᱚ ᱛᱟᱦᱚᱞᱮ ᱜᱟᱹᱲᱤ ᱠᱚᱫᱚ ᱵᱤᱱ ᱢᱮᱱᱟᱜ ᱛᱟᱵᱤᱱᱟ ᱥᱮ ᱵᱟᱝ?
ᱜᱟᱹᱰᱤ ᱠᱚᱫᱚ ᱛᱚᱢᱟᱱᱻ ᱚᱱᱠᱟ ᱯᱟᱨᱥᱚᱱᱟᱞ ᱫᱚ ᱵᱟᱹᱱᱩᱜᱼᱟ, ᱚᱲᱟᱜ ᱨᱮᱫᱚ ᱢᱮᱱᱟᱜᱼᱟ ᱟᱨᱠᱤ ᱾
ᱟᱪᱪᱷᱟ, ᱟᱫᱚ ᱛᱟᱦᱚᱞᱮ ᱟᱹᱵᱤᱱ ᱫᱚᱵᱤᱱ
ᱚᱱᱟᱜ ᱨᱮ ᱢᱮᱱᱟᱜᱼᱟ ᱟᱫᱚ ᱚᱱᱟᱜᱮ ᱠᱟᱹᱴᱤᱡ ᱯᱮᱴᱨᱳᱞ ᱠᱚ ᱠᱟᱹᱴᱤᱡ ᱡᱟᱹᱥᱛᱤᱭ ᱠᱟᱱᱟ ᱛᱚ ᱟᱞᱮ ᱥᱮᱱ ᱫᱚ ᱠᱟᱹᱴᱤᱡ ᱡᱟᱹᱥᱛᱤᱭ ᱠᱟᱱᱟ ᱫᱟᱢ ᱫᱚ ᱾
ᱦᱮᱸ ᱜᱚ ᱦᱩᱸ ᱜᱚᱴᱟ ᱜᱮ ᱢᱚᱴᱟᱢᱩᱴᱤ ᱡᱟᱹᱥᱛᱤ ᱫᱚ ᱡᱟᱹᱥᱛᱤᱭ ᱟᱠᱟᱱ ᱜᱮᱭᱟ ᱾
ᱟᱫᱚ ᱩᱱᱟᱹᱜ ᱮᱠᱴᱷᱟ ᱫᱚ ᱜᱟᱹᱲᱤ ᱠᱚᱦᱚᱸᱻ ᱵᱟᱝ ᱥᱟᱵ ᱵᱟᱲᱟ ᱦᱩᱭᱩᱜ ᱠᱟᱱᱟ ᱩᱱᱟᱹᱜ ᱮᱠᱴᱟ ᱫᱚ ᱾ ᱡᱟᱦᱟᱱᱟᱜ ᱠᱚ ᱫᱚᱨᱠᱟᱨ ᱠᱚᱨᱮ ᱠᱷᱟᱱ ᱥᱟᱵ ᱦᱳᱭᱳᱜ ᱠᱟᱱᱟ ᱵᱟᱝᱠᱷᱟᱱ ᱵᱟᱝ ᱜᱮ, ᱥᱟᱭᱠᱮᱞ ᱠᱚ ᱢᱮᱱᱟᱜᱼᱟ ᱥᱟᱭᱠᱮᱞ ᱠᱚᱛᱮ ᱜᱮ ᱾ ᱚᱱᱟ ᱥᱩᱨ ᱥᱩᱯᱩᱨ ᱠᱚᱨᱮ ᱫᱚᱻ
ᱛᱟᱦᱚᱞᱮ ᱮᱠᱷᱚᱱ ᱫᱚ ᱟᱹᱵᱤᱱ ᱥᱮᱫ ᱫᱚ ᱢᱮᱞᱟ ᱯᱟᱛᱟ ᱠᱚᱫᱚ ᱵᱟᱝ ᱦᱩᱭᱩᱜ ᱜᱮᱭᱟ?
ᱮᱸᱻ ᱵᱟᱝ ᱜᱮ ᱱᱤᱛᱚᱜ ᱫᱚ ᱮᱠᱷᱚᱱ ᱫᱚ ᱵᱟᱝ ᱦᱩᱭᱩᱜ ᱠᱟᱱᱟ, ᱵᱟᱝ ᱜᱮᱛᱟᱲᱚᱜ ᱠᱟᱱᱟ ᱾
ᱮᱸᱻ
ᱟᱪᱪᱷᱟ ᱟᱪᱪᱷᱟ ᱛᱟᱦᱚᱞᱮ ᱜᱚᱝᱠᱮ ᱟᱹᱵᱤᱱ ᱥᱮᱱ ᱫᱚ ᱚᱱᱟ ᱮᱸ ᱡᱟᱦᱟᱸ ᱨᱚᱛᱷ ᱠᱚ ᱞᱟᱹᱭ ᱫᱚ ᱚᱱᱟ ᱫᱚ ᱦᱩᱭᱩᱜ ᱜᱮᱭᱟ ᱥᱮ ᱵᱟᱝ?
ᱦᱮᱸ ᱦᱳᱭ ᱫᱚ ᱦᱳᱭᱳᱜ ᱜᱮᱭᱟ ᱠᱟᱹᱴᱤᱡ ᱟᱨᱠᱤ ᱠᱟᱹᱴᱤᱡ ᱥᱟᱺᱜᱤᱧ ᱧᱚᱜ ᱨᱮ ᱦᱳᱭᱳᱜ ᱜᱮᱭᱟ ᱟᱨᱠᱤ ᱾ ᱟᱹᱞᱤᱧᱟᱜ ᱚᱲᱟᱜ ᱠᱷᱚᱱ ᱫᱚ ᱠᱟᱹᱴᱤᱡ ᱥᱟᱺᱜᱤᱧ ᱨᱮᱜᱮ ᱾ ᱫᱚᱥ ᱵᱚ-ᱟᱱ ᱫᱚᱥ ᱵᱟᱨᱚ ᱠᱤᱞᱳᱢᱤᱴᱟᱨ ᱥᱟᱺᱜᱤᱧ ᱨᱮ ᱾
ᱟᱪᱪᱷᱟ ᱟᱪᱪᱷᱟ ᱾
ᱟᱫᱚ ᱛᱮᱦᱮᱧ ᱢᱟ ᱩᱞᱴᱟᱹ ᱨᱚᱛᱷ ᱥᱮ ᱪᱮᱫᱠᱟ ᱠᱚ ᱞᱟᱹᱭ ᱫᱚ ᱟᱫᱚ
ᱦᱮᱸ ᱾
ᱟᱫᱚ ᱥᱟᱱᱛᱟᱲ ᱛᱮᱢᱟ ᱯᱩᱨᱟᱹᱴᱟᱜ ᱫᱚ ᱵᱟᱹᱞᱤᱧ ᱵᱩᱡᱟ ᱚᱱᱟ ᱡᱷᱚᱛᱚ ᱫᱚ ᱾
ᱟᱹᱞᱤᱧ ᱦᱚᱸ ᱚᱱᱠᱟ ᱜᱮ ᱩᱱᱟᱹᱜ ᱮᱠᱴᱟ ᱫᱚ ᱦᱟᱸᱜ ᱵᱟᱲᱟᱭ ᱵᱟᱹᱱᱩᱜᱼᱟ ᱚᱱᱟ ᱠᱚᱫᱚ ᱾
ᱦᱮᱸ ᱾ ᱟᱫᱚ ᱟᱵᱚ ᱥᱟᱱᱛᱟᱲᱟᱜ ᱢᱮᱱᱟᱜᱼᱟ ᱥᱮ ᱵᱟᱹᱱᱩᱜ ᱟᱱᱟ ᱚᱱᱟ ᱦᱚᱸ ᱵᱟᱹᱞᱤᱧ ᱵᱩᱡᱟ ᱾
ᱱᱚᱣᱟ ᱫᱚᱻ ᱚᱱᱠᱟ ᱞᱤᱧ ᱟᱸᱡᱚᱢ ᱵᱟᱲᱟ ᱠᱚᱣᱟ ᱛᱚ ᱟᱵᱚ ᱥᱟᱱᱛᱟᱲᱟᱜ ᱫᱚ ᱵᱟᱝ ᱠᱟᱱᱟ ᱱᱚᱣᱟ ᱫᱚ ᱮᱠᱪᱩᱭᱮᱞᱤ ᱾ ᱟᱫᱚ ᱪᱷᱟᱹᱛᱤᱠ ᱡᱟᱹᱛᱤᱭᱟᱜ ᱠᱟᱱᱟ ᱱᱚᱣᱟ ᱫᱚ ᱾
ᱚᱻ ᱾
ᱛᱟᱦᱞᱮ ᱱᱚᱜᱼᱚ ᱱᱚᱣᱟ ᱡᱮᱢᱚᱱ ᱦᱩᱞᱤ ᱦᱮᱸ ᱦᱩᱞ ᱡᱩᱫᱤ ᱵᱚᱱ ᱞᱟᱹᱭᱟ ᱦᱩᱞᱤ ᱫᱚ ᱚᱱᱛᱮ ᱫᱚᱻ ᱯᱮ ᱢᱟᱱᱟᱣ ᱜᱮᱭᱟ ᱥᱮ ᱵᱟᱝ?
ᱟᱞᱮ ᱫᱚ ᱦᱳᱞᱤ ᱵᱟᱞᱮ ᱢᱟᱱᱟᱣ ᱜᱮᱭᱟ ᱾
ᱟᱞᱮ ᱱᱚᱛᱮ ᱦᱚᱸ ᱚᱱᱠᱟ ᱢᱟᱱᱟᱣ ᱫᱚ ᱵᱟᱝ ᱦᱩᱭᱩᱜ ᱜᱮᱭᱟ, ᱛᱚ ᱟᱫᱚ ᱢᱤᱼᱢᱤᱫᱴᱮᱱ ᱡᱟᱭᱜᱟ ᱨᱮ ᱧᱮᱞᱚᱜ ᱠᱟᱱᱟ ᱢᱟᱱᱟᱣᱮᱫ ᱟᱠᱚ᱾
ᱚ ᱟᱫᱚ ᱟᱹᱵᱤᱱᱟᱜ ᱢᱮᱱ ᱫᱚ ᱪᱮᱫ? ᱦᱮᱸ ᱦᱮᱸ ᱟᱹᱵᱤᱱᱟᱜ ᱢᱮᱱ ᱫᱚ ᱪᱮᱫ? ᱚᱱᱟ ᱦᱮᱸ
ᱟᱫᱚ ᱟᱹᱞᱤᱧᱟᱜ ᱢᱮᱱ ᱫᱚ ᱦᱩᱭᱩᱜ ᱠᱟᱱᱟ ᱚᱱᱟ ᱫᱚ ᱠᱟᱨᱚᱱ ᱦᱩᱭᱩᱜ ᱠᱟᱱᱟ ᱟᱵᱚᱣᱟᱜ ᱫᱚ ᱵᱟᱝ ᱠᱟᱱᱟ ᱛᱚ ᱾
ᱦᱮᱸ ᱾
ᱦᱮᱸᱻ ᱵᱟᱝ ᱠᱟᱱᱟ ᱥᱟᱶᱛᱮ, ᱟᱵᱚᱣᱟᱜ ᱫᱚ ᱦᱩᱭᱩᱜ ᱠᱟᱱ ᱛᱟᱵᱚᱱᱟ ᱛᱚ ᱡᱟᱦᱟᱸ ᱟᱸ ᱟᱵᱚ ᱫᱚ ᱡᱟᱦᱟᱸ ᱫᱟᱜ ᱵᱚᱱ ᱫᱩᱞᱟ ᱾
ᱦᱮᱸ ᱾
ᱡᱮᱢᱚᱱ ᱵᱟᱦᱟᱜ ᱫᱚᱵᱚᱱ, ᱵᱟᱦᱟ ᱵᱟᱥᱠᱮ ᱨᱮ ᱡᱟᱦᱟᱸ ᱫᱟᱜ ᱵᱚᱱ ᱫᱩᱞᱟ ᱚᱱᱟ ᱜᱮ ᱟᱵᱚ ᱫᱚ ᱚᱱᱟᱜᱮ ᱛᱟᱵᱚᱱ ᱦᱩᱞᱤ ᱫᱚ ᱟᱨᱠᱤ ᱾
ᱦᱮᱸ ᱦᱮᱸ ᱦᱮᱸ ᱾
ᱱᱤᱛᱚᱜ ᱫᱚ ᱧᱮᱞᱚᱜ ᱠᱟᱱᱟ ᱟᱹᱰᱤᱜᱟᱱ ᱡᱟᱭᱜᱟ ᱨᱮᱜᱮ ᱠᱤᱱᱛᱩ ᱟᱵᱚ ᱥᱟᱱᱛᱟᱲ ᱦᱚᱸ ᱠᱤᱱᱛᱩ ᱦᱳᱞᱤ ᱠᱚ ᱵᱮᱵᱚᱦᱟᱨᱮᱫᱼᱟ ᱟᱨᱠᱤ ᱾
ᱢᱟᱱᱮ ᱡᱟᱦᱟᱸ ᱠᱚ ᱞᱟᱹᱭ ᱠᱟᱫᱟ ᱟᱵᱤᱨ ᱠᱚ ᱡᱟᱦᱟᱸ ᱾
ᱦᱮᱸᱻ
ᱪᱤᱠᱟᱹᱜᱼᱟ᱾
ᱠᱤᱱᱛᱩ ᱚᱱᱟ ᱠᱚᱫᱚ ᱩᱪᱤᱛ ᱵᱟᱝ ᱠᱟᱱᱟ, ᱟᱫᱚ ᱡᱷᱚᱛᱚ ᱥᱟᱱᱛᱟᱲ ᱫᱚ ᱟᱨ ᱵᱟᱝ ᱠᱚ ᱥᱚᱢᱟᱱ ᱜᱮᱭᱟ ᱥᱮ᱾ ᱥᱮ ᱟᱵᱚᱣᱟᱜ ᱡᱷᱚᱛᱚ ᱠᱟᱹᱴᱩᱵ ᱦᱚᱸ ᱵᱟᱝ ᱥᱚᱢᱟᱱ ᱜᱮᱭᱟ᱾ ᱟᱫᱚ ᱟᱵᱚ ᱥᱟᱱᱛᱟᱲ ᱡᱩᱫᱤ ᱵᱟᱵᱚᱱ ᱡᱩᱜᱩᱫ ᱞᱮᱱᱠᱷᱟᱱ ᱛᱤᱥᱦᱚ ᱱᱚᱣᱟ ᱠᱚ ᱥᱚᱵ ᱨᱮᱱᱟᱜ ᱫᱚ ᱯᱨᱚᱵᱞᱮᱢ ᱫᱚ ᱵᱟᱵᱚᱱ ᱥᱚᱞᱵᱷ ᱫᱟᱲᱮᱭᱟᱜᱼᱟ᱾
ᱦᱮᱸ᱾